ᱡᱚᱦᱟᱨ ᱜᱮ᱾ ᱦᱮᱞᱳ᱾
ᱨᱚᱲ ᱛᱟᱢ ᱵᱟᱭ ᱟᱸᱡᱚᱢᱚᱜ ᱦᱮᱞᱳ᱾
ᱦᱟᱸ᱾
ᱦᱩᱸᱢ ᱨᱚᱲ ᱛᱟᱢ ᱵᱟᱹᱧ ᱟᱸᱡᱚᱢᱮᱫ ᱛᱟᱢ᱾ ᱦᱩᱸ ᱦᱚᱦᱟᱨ ᱜᱮ᱾
ᱩ ᱦᱮ ᱪᱮᱫ ᱠᱚᱢ ᱪᱤᱠᱟᱹ ᱵᱟᱲᱟᱭᱮᱫᱼᱟ?
ᱤᱧ ᱫᱚ ᱪᱮᱫ ᱦᱚᱸ ᱵᱟᱝᱟ᱾ ᱢᱤᱱᱟᱹᱧᱟ ᱚᱲᱟᱜ ᱠᱚᱨᱮ ᱜᱮ᱾
ᱦᱮᱸᱛᱚ ᱟᱨ ᱪᱮᱫᱞᱮᱠᱟ ᱢᱮᱱᱟᱢᱟ?
ᱱᱟᱯ ᱟᱢ ᱜᱮ ᱞᱟᱹᱭ ᱢᱮ ᱟᱢᱟᱜ ᱠᱷᱚᱵᱚᱨ ᱠᱚ ᱟᱢ᱾
ᱤᱧ ᱦᱚᱸ ᱱᱟᱯᱟᱭ ᱜᱮ ᱢᱤᱱᱟᱹᱧᱟ᱾
ᱟ ᱦᱮᱸ᱾
ᱦᱮᱸ ᱟᱨ ᱚᱱᱛᱮ ᱫᱟᱜ ᱡᱟᱹᱯᱩᱫ ᱠᱚᱫᱚ?
ᱫᱟᱜ ᱡᱟᱹᱯᱩᱫ ᱠᱚ ᱟᱹᱰᱤ ᱥᱚᱠᱛᱚ᱾ ᱵᱟᱹᱛᱤ ᱠᱚᱦᱚᱸ ᱵᱟᱹᱪᱩᱜᱼᱟ ᱟᱞᱮᱭᱟᱜ ᱢᱟ᱾
ᱦᱩᱸ ᱦᱩᱸ ᱟᱞᱮᱥᱮᱫ ᱦᱚᱸ ᱚᱱᱠᱟ ᱫᱷᱟᱨᱟ ᱜᱮ᱾
ᱦᱳᱭ ᱟᱞᱮᱥᱮᱫ ᱦᱚᱸ ᱚᱱᱠᱟ ᱫᱷᱟᱨᱟ ᱜᱮ ᱪᱮᱫᱞᱮᱠᱟ᱾ ᱟᱞᱮᱢᱟ ᱵᱟᱡᱟᱨ ᱫᱤᱥᱚᱢ᱾
ᱦᱮᱸ᱾
ᱟᱨ ᱦᱮᱸ ᱦᱮᱸ ᱦᱳᱭ᱾
ᱦᱩᱸᱢ᱾ ᱢᱮᱱᱟᱭ ᱜᱮ᱾ ᱯᱷᱳᱱ ᱠᱚᱦᱚᱸ ᱪᱟᱨᱡᱽ ᱦᱚᱸ ᱵᱟᱭ ᱜᱟᱱᱚᱜ ᱠᱟᱱᱟ ᱵᱮᱥᱛᱮ᱾ ᱟᱨᱨᱫᱚ ᱛᱚᱵᱮ ᱪᱮᱫ ᱠᱚᱢ ᱪᱤᱠᱟᱹ ᱵᱟᱲᱟᱭᱮᱫ-ᱟ ᱟᱢᱜᱮ? ᱢᱮᱱᱤ-ᱟᱹᱧ ᱪᱮᱫ ᱠᱚᱢ ᱪᱤᱠᱟᱹ ᱵᱟᱲᱟᱭᱮᱫ-ᱟ?